ᱦᱮᱞᱳ ᱡᱚᱦᱟᱨ ᱜᱮ ᱡᱚᱦᱟᱨ ᱜᱮ ᱜᱚᱢᱠᱮ
ᱦᱮᱸ ᱜᱚᱢᱠᱮ ᱡᱚᱦᱟᱨ ᱜᱮ ᱜᱚᱢᱠᱮ ᱪᱮᱫ ᱞᱮᱠᱟ ᱢᱮᱱᱟᱢᱟ?
ᱱᱚᱜᱼᱚᱭ ᱵᱷᱟᱜᱤ ᱜᱮ ᱟᱢᱜᱮ ᱚᱠᱟᱞᱮᱠᱟ?
ᱦᱮᱸ ᱜᱚᱢᱠᱮ ᱤᱧᱦ ᱱᱟᱯᱟᱭ ᱜᱮ ᱢᱤᱱᱟᱹᱧᱟ᱾
ᱚ ᱛᱟᱦᱚᱞᱮ ᱡᱚᱢ ᱵᱟᱲᱟ ᱠᱚ ᱦᱩᱭ ᱱᱟ ᱥᱮ ᱵᱟᱝ?
ᱜᱚᱢᱠᱮ ᱡᱚᱢ ᱵᱟᱲᱟ ᱠᱚᱫᱚ ᱦᱩᱭᱩ ᱟᱠᱟᱱᱟ ᱦᱚᱜᱼᱚᱭ ᱮᱱᱛᱮ ᱢᱤᱫ ᱢᱤᱫ ᱜᱷᱟᱹᱲᱤᱡ ᱢᱟᱲᱟᱝ ᱜᱮ ᱡᱚᱢ ᱵᱟᱲᱟ ᱠᱚᱫᱚ ᱥᱟᱹᱛ ᱦᱩᱭ ᱮᱱᱟ᱾
ᱚ ᱟᱪᱪᱷᱟ ᱟᱪᱪᱷᱟ ᱛᱟᱦᱚᱞᱮ ᱦᱮᱸ ᱤᱧ ᱫᱚ ᱪᱮᱫ ᱤᱧ ᱪᱤᱠᱟᱭᱭᱟ ᱱᱤᱛᱚᱜᱜ ᱫᱚ ᱡᱚᱢ ᱵᱟᱲᱟ ᱠᱟᱛᱮᱫ ᱮᱢᱱᱤ ᱜᱮ ᱠᱷᱟᱹᱞᱤ ᱜᱮ ᱟᱹᱨᱠᱤ ᱫᱩᱲᱩᱵ ᱵᱟᱲᱟ ᱦᱩᱭ ᱟᱠᱟᱱᱟ ᱮ ᱠᱟᱹᱴᱤᱡ ᱠᱟᱹᱴᱤᱡ ᱮ ᱨᱤᱢᱤᱞ ᱪᱠᱟᱜᱼᱟ ᱦ ᱚᱱᱛᱮ ᱫᱚ ᱨᱤᱢᱤᱞ ᱠᱚ ᱚᱠᱟ ᱞᱮᱠᱟ?
ᱦᱮᱸ ᱜᱚᱢᱠᱮ ᱱᱰᱮ ᱦᱚᱸᱮ ᱠᱟᱹᱴᱤᱡ ᱠᱟᱹᱴᱤᱡ ᱨᱤᱢ ᱠᱮᱫᱟ ᱦᱚᱞᱟ ᱢᱟᱱᱫᱷ ᱨᱮ ᱫᱚ ᱫᱟᱜ ᱵᱟᱲᱟ ᱠᱮᱫ ᱜᱮᱭᱟ ᱢᱚᱸᱡᱽ ᱜᱮ ᱜᱚᱴᱟ ᱛᱟᱯᱮ ᱟᱠᱟᱫᱟ ᱵᱟᱹᱫ ᱵᱟᱹᱭᱦᱟᱹᱲ ᱠᱚ
ᱚ ᱟᱪᱪᱷᱟ ᱟᱪᱪᱷᱟ ᱦᱳᱭ
ᱪᱮᱫᱠᱟ ᱫᱟᱜ ᱵᱟᱭ ᱫᱟᱭ ᱥᱮ ᱵᱟᱝ ᱜᱮ
ᱳᱭ ᱫᱟᱜ ᱫᱚᱭ ᱫᱟᱜ ᱵᱟᱲᱟᱭᱮᱫᱟ ᱟᱨ ᱚᱱᱟ ᱫᱟᱜ ᱜᱮ ᱵᱷᱟᱜᱮᱭᱟ᱾ ᱮᱸ ᱛᱟᱦᱚᱞᱮ ᱠᱷᱟᱱ ᱜᱮ ᱪᱟᱥ ᱠᱚ ᱦᱩᱭᱩᱜ ᱛᱟᱵᱚᱱᱟ᱾ ᱟᱨ ᱟᱵᱚ ᱫᱚ ᱢᱟᱱᱮ ᱚᱱᱠᱟ ᱜᱮᱛᱚ ᱥᱮᱨᱢᱟ ᱫᱟᱜ ᱵᱚᱱ ᱛᱟᱸᱟᱹᱜᱤ ᱠᱟᱜᱼᱟ ᱵᱚᱱ ᱦᱮᱸ ᱚᱱᱟ ᱥᱮᱨᱢᱟ ᱥᱮ ᱚᱱᱟ ᱫᱟᱜ ᱡᱟᱹᱲᱤ ᱠᱚ ᱨᱤᱢᱤᱞ ᱠᱚ ᱚᱠᱟᱮᱠᱟ ᱯᱟᱞᱴᱟᱜᱼᱟ ᱚᱱᱠᱟᱟᱜ ᱜᱮ ᱟᱵᱚᱣᱟᱜ ᱡᱤᱭᱚᱱ ᱠᱚ ᱪᱟᱥ ᱵᱟᱥ ᱠᱚ ᱯᱚᱨᱚᱵᱽ ᱠᱚᱦᱚᱸ ᱚᱱᱠᱟᱜ ᱜᱮ ᱟᱵᱚᱣᱟᱜ ᱦᱚᱸ ᱢᱟᱱᱮ ᱤᱭ ᱛᱟᱵᱚᱱᱟ ᱦᱩᱭᱩᱜ ᱛᱟᱵᱚᱱᱟ ᱛᱟᱦᱚᱞ ᱠᱷᱟᱱ ᱫᱚ ᱦᱩᱲᱩ ᱤᱛᱟᱹ ᱠᱚᱫᱚ ᱚᱱᱠᱟ ᱮᱨ ᱠᱚ ᱦᱩᱭᱱᱟ ᱥᱮ ᱵᱟᱝ?
ᱦᱮᱸ ᱜᱚᱝᱠᱮ ᱦᱚᱜᱼᱚᱭ ᱦᱚᱞᱟ ᱢᱟᱫᱷᱮ ᱨᱮᱜᱮ ᱦᱩᱲᱩ ᱤᱛᱟᱹ ᱠᱚ ᱮᱨ ᱦᱩᱭ ᱟᱠᱟᱱᱟ ᱛᱚᱜ ᱫᱟᱜ ᱵᱟᱲᱟ ᱠᱮᱫ ᱛᱚ ᱮᱨ ᱦᱩᱭ ᱠᱟᱱᱟ ᱯᱚᱴ ᱠᱚᱡᱚᱜᱼᱟ ᱦᱜ ᱜᱟᱯᱟ ᱢᱮᱭ ᱠᱷᱟᱱ ᱜᱮ ᱜᱚᱢᱠᱮ ᱚᱱᱠᱟ ᱵᱮᱥᱤ ᱫᱚ ᱪᱮᱫ ᱞᱮᱠᱟ ᱢᱟᱱᱮ ᱨᱚᱦᱚᱲᱠᱚ ᱤᱛ ᱛᱮᱠᱚ ᱜᱤᱰᱤᱭᱟ ᱥᱮ ᱚᱱᱠᱟ ᱞᱚᱥᱚᱫ ᱨᱮ
ᱟᱞᱮ ᱫᱚ ᱚᱠᱟᱞᱮᱠᱟ ᱤᱛᱟᱹ ᱠᱚᱞᱮ ᱛᱮᱭᱟᱨᱟ ᱦᱩᱭᱩᱜ ᱠᱟᱱᱟ ᱯᱳᱭᱞᱩ ᱞᱮ ᱦᱩᱲᱩ ᱤᱛᱟᱹ ᱦᱳᱲᱳ ᱡᱟᱦᱟᱸ ᱚᱱᱟ ᱴᱩᱠᱩᱡ ᱵᱟᱠᱷᱟᱱ ᱵᱟᱹᱞᱛᱤ ᱛᱮᱟᱱᱟᱜ ᱨᱮᱞᱮ ᱞᱚᱦᱚᱫᱟ ᱛᱟᱦᱚᱞᱮ ᱠᱷᱟᱱ ᱯᱚᱝ ᱚᱜᱼᱟ ᱟᱨ ᱯᱚᱝ ᱯᱚᱨᱮ ᱮ ᱠᱷᱮᱛ ᱞᱮ ᱛᱭᱟᱨᱟ ᱞᱚᱥᱚᱫ ᱟᱠᱚ ᱞᱚᱥᱚᱫ ᱦᱩᱭ ᱞᱮᱠᱷᱟᱱ ᱛᱟᱨᱯᱚᱨ ᱚᱱᱟ ᱮ ᱞᱚᱦᱚᱫ ᱵᱷᱟᱜᱤ ᱴ ᱞᱚᱦᱚᱫ ᱦᱩᱭ ᱞᱮᱠᱷᱟᱱ ᱚᱱᱟ ᱫᱟᱜ ᱛᱚᱸᱵᱟᱭᱟ ᱠᱟᱹᱴᱤᱡ ᱪᱩᱞᱩᱝ ᱛᱟᱯᱚᱨ ᱟᱫᱚ ᱚᱱᱟ ᱡᱟᱦᱟᱸ ᱯᱚᱝ ᱦᱩᱲᱩ ᱚᱱᱟ ᱠᱚ ᱮᱨ ᱟᱠᱚ᱾ ᱟᱫᱚ ᱞᱮᱠᱷᱟᱱ ᱮᱨ ᱦᱩᱭ ᱞᱮᱠᱷᱟᱱ ᱟᱫᱚ ᱵᱵᱟᱹᱭᱛᱮ ᱫᱟᱜ ᱠᱚ ᱩᱰᱩᱝ ᱜᱤᱰᱤᱭᱟ᱾ ᱢᱟᱱᱮ ᱡᱟᱛᱮ ᱵᱟᱝ ᱥᱮᱭᱟᱜ ᱢᱟ ᱟᱨᱠᱷᱟᱱ ᱫᱚ ᱚᱱᱠᱟ ᱛᱟᱦᱮᱸᱞᱮᱱᱠᱷᱟᱱ ᱜᱮ ᱫᱟᱜ ᱛᱮᱦᱮ ᱞᱮᱠᱷᱟᱱ ᱥᱮᱭᱟᱜᱼᱟ ᱟᱨ ᱟᱨ ᱠᱤᱪᱷᱩ ᱠᱤᱪᱷᱩ ᱡᱭᱜᱟ ᱨᱮᱫᱚᱧ ᱟᱡᱚᱢ ᱥᱮ ᱪᱮᱫ ᱢᱟᱱᱮ ᱵᱟᱝ ᱯᱚᱝ ᱠᱟᱛᱮᱜ ᱜᱮ ᱮᱢᱱᱤᱜ ᱦᱩᱲᱩ ᱛᱮᱜ ᱜᱮᱠᱚ ᱮᱨ ᱜᱤᱰᱤᱭᱟ᱾
ᱦᱮᱸ ᱜᱚᱝᱠᱮ ᱚᱱᱟ ᱫᱚ ᱟᱞᱮᱥᱮᱫ ᱧᱮᱞ ᱦᱳ ᱟᱠᱟᱱᱟ ᱱᱚᱝᱠᱟ ᱢᱟᱱᱮ ᱨᱚᱦᱚᱲ ᱨᱮ ᱛᱤ ᱠᱟᱛᱮ ᱮᱨ ᱠᱟᱛᱮᱫ ᱫᱟᱜ ᱠᱚ ᱛᱚᱵᱟ ᱫᱚᱦᱚ ᱠᱟᱜᱼᱟ᱾
ᱦᱮᱸ
ᱛᱵᱢᱟ ᱫᱚᱦᱚ ᱠᱟᱛᱮ ᱠᱤᱪᱷᱩ ᱫᱤᱱ ᱫᱚᱦᱚ ᱠᱟᱛᱮᱫ ᱟᱫᱚ ᱠᱚ ᱟᱲᱟᱜ ᱜᱟᱲᱮ ᱠᱟᱜᱼᱟ ᱫᱟᱜ ᱫᱚ᱾ ᱚᱱᱠᱟ ᱠᱟᱛᱮ ᱦᱚᱸ ᱜᱚᱝᱠᱮ ᱯᱚᱝ ᱩᱰᱩᱠᱚᱜᱼᱟ᱾
ᱚ ᱟᱪᱪᱷᱟ
ᱟᱨ ᱵᱟᱝᱢᱟ ᱠᱚ ᱞᱟᱹᱭᱟ ᱛᱚ
ᱨᱚᱦᱚᱨ ᱨᱮ ᱡᱩᱫᱤ ᱚᱱᱟ ᱦᱩᱲᱩ ᱤᱛᱟᱹᱢ ᱮᱨᱟ ᱛᱚ ᱚᱱᱟ ᱛᱚᱞᱟ ᱫᱚ ᱟᱹᱰᱤ ᱡᱳᱨ ᱠᱮᱴᱮᱡᱚᱜᱼᱟ ᱟᱨ ᱯᱷᱚᱥᱚᱞ ᱨᱮᱱᱟᱜ ᱫᱷᱚᱨᱚᱱ ᱜᱮᱠᱚ ᱞᱟᱹᱭᱟ ᱚᱱᱠᱟ ᱡᱮᱴ ᱩᱱᱟᱹᱴᱟᱜ ᱫᱚ ᱵᱟᱝ ᱠᱮᱴᱮᱡᱚᱜᱼᱟ ᱛ ᱚᱱᱟᱛᱮ ᱟᱞᱮ ᱥᱮᱫ ᱫᱚ ᱨᱚᱦᱚᱲ ᱨᱮᱜᱮ ᱵᱮᱥᱤᱨ ᱵᱷᱟᱜᱽ ᱠᱚ ᱤᱛᱟᱹ ᱠᱚ ᱮᱨ ᱟᱠᱚ᱾ ᱡᱟᱛᱮ ᱛᱚᱞᱟ ᱠᱚ ᱠᱮᱴᱮᱡᱢᱮᱴᱮᱡ ᱦᱩᱭᱩᱜ ᱢᱟ᱾ ᱟᱨ ᱵᱟᱹᱭᱦᱟᱹᱲ ᱠᱚᱦᱚᱸ ᱠᱟᱹᱡ ᱜᱟᱹᱦᱤᱨ ᱜᱟᱹᱦᱤᱨ ᱧᱚᱜ ᱜᱮᱭᱟ ᱛᱮ ᱮᱱᱟᱹᱠᱷᱟᱱ ᱠᱮᱴᱮᱡ ᱛᱚᱞᱟ ᱢᱟ ᱵᱟ ᱠᱷᱟᱱ ᱫᱚ ᱚᱱᱠᱮ ᱢᱟᱱᱮ ᱫᱟᱜ ᱫᱚᱢᱮ ᱫᱟᱜ ᱟᱞᱮ ᱥᱮᱫ ᱫᱚᱢᱮ ᱫᱟᱜᱟᱭ ᱛᱚ, ᱢᱟᱱ ᱞᱟᱵᱟᱭ ᱪᱟᱵᱟᱜᱼᱟ᱾
ᱟᱪᱪᱷᱟ ᱟᱪᱪᱷᱟ ᱚ ᱟᱪᱪᱷᱟ ᱟᱪᱪᱷᱟ᱾ ᱦᱳᱭ ᱦᱳᱭ ᱦᱳᱭ᱾ ᱦᱮᱸ ᱚᱠᱟ ᱞᱮᱠᱟᱱ ᱡᱟᱭᱜᱟ ᱠᱚ ᱚᱱᱠᱟ ᱦᱤᱥᱟᱹᱵ ᱛᱮᱜᱮ ᱢᱟᱱᱮ ᱪᱟᱥ ᱨᱮᱭᱟᱜ ᱯᱚᱫᱽᱫᱷᱚᱛᱤ ᱠᱚᱦᱚ ᱛᱟᱦᱮ ᱠᱷᱟᱱ ᱦᱚᱞᱟᱱᱚᱜ ᱜᱮ ᱦᱩᱞ ᱢᱟᱦᱟ ᱠᱚ ᱯᱟᱨᱚᱢᱱᱟ ᱞᱟᱦ ᱚᱠᱟᱞᱮᱠᱟ ᱦᱩᱞ ᱢᱟᱦᱟ ᱠᱚᱯᱮ ᱯᱟᱨᱚᱢ ᱠᱮᱫ ᱛᱟᱵᱚᱱᱟ?
ᱦᱮᱸ ᱜᱚᱢᱠᱮ ᱦᱩᱞ ᱢᱟᱦᱟ ᱫᱚ ᱢᱚᱸᱡᱽ ᱜᱮᱞᱮ ᱯᱚᱞᱚᱱ ᱠᱮᱫᱟ ᱛᱚ ᱟᱫᱚ ᱯᱟᱹᱦᱤᱞ ᱦᱟᱯᱲᱟᱢ ᱨᱮ ᱟᱹᱰᱤ ᱩᱱᱤᱥᱚᱴᱚ ᱯᱚᱧᱪᱟᱱᱚ ᱥᱟᱞᱨᱮ ᱡᱟᱦᱟᱸ ᱠᱚ ᱦᱩᱭᱱᱟ ᱚᱱᱟᱜᱮ ᱱᱚᱛᱮ ᱫᱚ ᱯᱟᱞᱚᱱ ᱠᱟᱛᱮ ᱢᱚᱡᱽ ᱜᱮ ᱮᱱᱮᱡ ᱥᱮᱨᱮᱧ ᱵᱟᱝ ᱦᱩᱭᱱᱟ ᱛᱚ ᱢᱟ ᱯᱟᱞᱟᱣ ᱜᱮ ᱦᱩᱭᱮᱱᱟ ᱵᱚᱸᱜᱟ ᱵᱩᱨᱩ ᱠᱚ,
ᱟᱪᱪᱷᱟ ᱟᱪᱪᱷᱟ ᱮᱸ ᱟᱞᱮ ᱴᱟᱱ ᱚᱱᱠᱟ ᱢᱟᱱᱮ ᱵᱚᱸᱜᱟ ᱵᱩᱨᱩ ᱫᱚ ᱩᱱᱟᱹᱜ ᱫᱚ ᱵᱟᱝ ᱦᱩᱭᱱᱟ᱾ ᱚᱱᱟ ᱪᱤᱛᱟᱹᱨ ᱠᱚᱨᱮ ᱜᱮ ᱮ ᱫᱷᱩᱯ ᱫᱷᱩᱲᱟᱹ ᱠᱚᱞᱮ ᱟᱛᱟᱨ ᱟᱫᱟ᱾ ᱟᱨ ᱢᱟᱱᱮ ᱮᱢᱟᱱ ᱜᱟᱹᱠᱷᱩᱲᱟᱱ ᱦᱚᱲ ᱠᱚ ᱨᱚᱲ ᱠᱚᱠᱚ ᱠᱟᱛᱷᱟ ᱠᱚ ᱠᱟᱹᱴᱤᱡ ᱥᱟᱢᱟᱝ ᱠᱮᱫᱟ ᱠᱚ ᱠᱟᱛᱷᱟ ᱠᱚ ᱞᱟᱹᱭ ᱠᱮᱫᱟ᱾ ᱚᱱᱚᱬᱦᱮᱸ ᱠᱚ ᱠᱚ ᱮᱢ ᱠᱤᱪᱷᱩ ᱠᱤᱪᱷᱩ ᱢᱟᱱᱮ ᱜᱤᱫᱽᱨᱟᱹ ᱠᱚ ᱯᱟᱹᱴᱷᱩᱣᱟᱹ ᱠᱚ ᱚᱱᱚᱬᱦᱮᱸ ᱠᱚ ᱞᱟᱹᱭ ᱠᱮᱜᱼᱟ ᱠᱚ ᱠᱟᱛᱷᱟ ᱠᱚᱠᱚ ᱨᱚᱲ ᱠᱮᱜᱼᱟ᱾ ᱟᱨ ᱥᱮᱨᱮᱧ ᱠᱚᱠᱚ ᱥᱮᱨᱮᱧ ᱠᱮᱫᱼᱟ ᱦᱮᱸ ᱚᱱᱠᱟ ᱜᱮᱞᱮ ᱯᱟᱞᱟᱣ ᱠᱮᱫᱮᱜᱼᱟ᱾
ᱟᱞᱮ ᱦᱚᱸ ᱠᱚᱞᱮᱡᱽ ᱨᱮ ᱟᱞᱫᱚ ᱚᱠᱚᱭ ᱫᱚ ᱠᱚᱞᱮᱡᱽ ᱞᱮ ᱢᱟᱱᱟᱣ ᱠᱮᱫᱟ ᱚᱱᱠᱟᱜᱮ ᱥᱮᱨᱮᱧ ᱠᱚ, ᱥᱮᱨᱮᱧ ᱠᱮᱫ ᱛᱟᱞᱮᱭᱟ ᱠᱚ ᱢᱟᱹᱭ ᱵᱟᱹᱵᱩ ᱛᱟᱠᱚ ᱛᱮ ᱜᱮ ᱠᱚ ᱞᱟᱹᱭ ᱠᱮᱫ ᱛᱟᱞᱮᱭᱟ᱾ ᱛᱟ ᱯᱚᱨᱮ ᱢᱤᱫ ᱫᱟ ᱛᱟᱠᱚ ᱢᱟᱱᱮ ᱜᱟᱹᱠᱷᱩᱲ ᱨᱮᱱ ᱦᱚᱲ ᱠᱚ ᱠᱟᱹᱴᱤᱡ ᱠᱤᱪᱷᱩ ᱚᱱᱟ ᱦᱩᱞ ᱢᱟᱦᱟ ᱤᱫᱤᱠᱟ ᱠᱟᱛᱮᱫ ᱢᱤᱫᱵᱟᱨ ᱠᱟᱛᱷᱟ ᱠᱚ ᱞᱟᱹᱭ ᱟᱸᱡᱚᱢᱟᱫ ᱞᱮᱭᱟ ᱡᱮ ᱪᱮᱫ ᱞᱮᱠᱟ ᱦᱩᱭᱱᱟ ᱪᱮᱫ ᱞᱮᱠᱟ ᱵᱟᱝᱟ ᱚᱱᱟ ᱜᱮ᱾ ᱚᱱᱠᱟ ᱜᱮ ᱢᱟᱱᱟᱣ ᱠᱮᱫᱟᱞᱮ᱾
ᱦᱳᱭ ᱢᱟᱱᱮ ᱱᱚᱣᱟ ᱫᱚ ᱩᱭᱦᱟᱹᱨ ᱫᱚᱦᱚ ᱟᱹᱰᱤ ᱜᱮ ᱞᱟᱹᱠᱛᱤ ᱠᱟᱱ ᱛᱟᱵᱚᱱᱟ᱾ ᱦᱮᱸ ᱦᱳᱭ ᱯᱟᱞᱟᱣ ᱠᱚ᱾
ᱦᱮᱸ ᱟᱵᱚᱨᱮᱱ ᱦᱩᱞ ᱞᱟᱹᱭ ᱠᱚ ᱩᱱᱟᱹᱜ ᱫᱤᱞ ᱫᱟᱨᱮ ᱠᱚ ᱩᱫᱩᱞᱮᱫ ᱛᱟᱠᱚᱣᱟ ᱯᱟᱹᱦᱤᱞ
ᱦᱮᱸ
ᱩᱭᱦᱟᱹᱨ ᱫᱚᱦᱚ ᱞᱟᱹᱠᱛᱤ ᱠᱟᱱ ᱜᱮᱭᱟ ᱡᱟᱛᱮ ᱟᱵᱚ ᱱᱚᱣᱟ ᱫᱚ ᱥᱟᱱᱛᱟᱲ ᱠᱚᱣᱟᱜ ᱠᱟᱱᱟ ᱥᱮ
ᱦᱳᱭ ᱦᱳᱭ ᱦᱳᱭ ᱩᱭᱦᱟᱹᱨ ᱫᱚᱦᱚ ᱞᱟᱹᱠᱛᱤᱭᱟ ᱛᱚᱵᱮᱭᱱᱟ ᱟᱵᱚ ᱢᱟᱱᱮ ᱦᱮᱸ ᱟᱵᱚᱣᱟᱜ ᱱᱟᱜᱟᱢ ᱠᱚ ᱵᱟᱧᱪᱟᱣ ᱛᱟᱦᱮᱱᱟ᱾
ᱦᱮᱸ ᱵᱟᱝᱠᱷᱟᱱ ᱵᱟᱹᱭ ᱵᱟᱹᱭᱛᱮ ᱦᱤᱲᱤᱧ ᱪᱟᱵᱟᱭ ᱟᱵᱚ
ᱦᱳᱭ
ᱱᱤᱛᱚᱜ ᱦᱚᱸ ᱥᱟᱱᱛᱟᱲ ᱥᱚᱢᱟᱡᱽ ᱱᱤᱛᱚᱜ ᱧᱮᱞᱚᱜ ᱠᱟᱱᱟ ᱡᱮ ᱟᱹᱰᱤᱜᱟᱱ ᱢᱟᱱᱮ ᱟᱨ ᱡᱚᱛᱚ ᱡᱟᱹᱛᱤ ᱠᱷᱚᱱ ᱫᱚ ᱟᱹᱰᱤᱜᱟᱱ ᱯᱟᱹᱪᱞᱟᱹ ᱨᱮ ᱢᱮᱱᱟᱜ ᱵᱚᱱᱟ
ᱦᱳᱭ ᱦᱳᱭ
ᱜᱚᱢᱠᱮ ᱛᱟᱦᱚᱞᱮ ᱚᱱᱟ ᱪᱤᱠᱤ ᱛᱮ ᱚᱞ ᱢᱤᱫᱴᱟᱝ ᱪᱮᱫ ᱤᱧ ᱞᱟᱹᱭᱟ
ᱟᱵᱚ ᱪᱤᱠᱟᱹᱛᱮ ᱚᱱᱟ ᱴᱷᱤᱠ ᱫᱚᱦᱚ ᱜᱟᱱᱚᱜ ᱛᱟᱵᱚᱱᱟ ᱵᱟᱝ ᱦᱳᱭ ᱟᱵᱚᱜᱮ ᱢᱟᱱᱮ ᱚᱱᱟ ᱫᱚ ᱴᱷᱤᱠ ᱫᱚᱦᱚᱭ ᱦᱩᱭᱩᱜ ᱛᱟᱵᱚᱱᱟ ᱮᱸᱻ ᱡᱮᱢᱚᱱ ᱦᱩᱭᱩᱜ ᱠᱟᱱᱟ ᱯᱟᱹᱴᱷᱩᱣᱟᱹ ᱠᱚ ᱟᱵᱚ ᱮᱸᱻ ᱯᱟᱹᱴᱷᱩᱣᱟᱹ ᱠᱚ ᱟᱨ ᱡᱩᱣᱟᱹᱱ ᱠᱚ ᱩᱱᱠᱩ ᱜᱮ ᱢᱟᱱᱮ ᱟᱵᱚ ᱱᱚᱣᱟ ᱠᱟᱹᱢᱤᱨᱮ ᱞᱟᱦᱟᱜ ᱦᱩᱭᱩᱜ ᱛᱟᱵᱚᱱᱟ ᱟᱨ ᱡᱟᱦᱟᱸᱭ ᱠᱚ ᱵᱟᱠᱚ ᱵᱟᱰᱟᱭᱟ ᱟᱹᱰᱤ ᱜᱟᱱ ᱜᱮ ᱵᱟᱠᱚ ᱵᱟᱰᱟᱭ ᱛᱟᱵᱚᱱᱟ ᱦᱮᱸ ᱟᱹᱰᱤ ᱦᱚᱲᱜᱮ ᱢᱟᱱᱮ ᱞᱟᱹᱭᱟ ᱦᱟᱱᱮ ᱨᱟᱹᱥᱠᱟᱹ ᱨᱚᱢᱚᱡᱽ ᱚᱱᱟ ᱨᱮᱜᱮ ᱠᱚ ᱰᱩᱰᱩᱡ ᱠᱚᱜᱼᱟ ᱠᱚ ᱟᱵᱚ ᱩᱱᱠᱩ ᱠᱚ ᱞᱟᱹᱭᱟᱠᱚ ᱦᱩᱭᱩᱜ ᱛᱟᱵᱚᱱᱟ ᱦᱮᱸ ᱱᱚᱣᱟ ᱠᱚ ᱫᱤᱭᱮ ᱡᱟᱦᱟᱱᱟᱜ ᱠᱚ ᱢᱟᱱᱮ ᱯᱟᱞᱟᱣ ᱞᱟᱹᱠᱛᱤᱭᱟ ᱯᱟᱞᱟᱣ ᱥᱟᱶᱛᱮ ᱩᱱ ᱚᱠᱛᱚ ᱚᱱᱟ ᱠᱟᱛᱷᱟ ᱠᱚ ᱞᱟᱹᱭ ᱟᱨ ᱡᱟᱦᱟᱸ ᱠᱚᱨᱮ ᱜᱚᱞᱯᱚ ᱠᱚ ᱫᱩᱲᱩᱵ ᱠᱚᱨᱮᱜ ᱚᱱᱟ ᱨᱮᱦᱚᱸ ᱡᱟᱦᱟᱸᱭ ᱠᱚ ᱢᱟᱱᱮ ᱱᱚᱣᱟ ᱠᱚᱨᱮᱜ ᱵᱟᱠᱚ ᱥᱩᱨᱩᱜᱼᱟ ᱩᱱᱠᱩ ᱠᱚᱦᱚᱸ ᱛᱷᱟᱞᱤ ᱠᱷᱰᱮ ᱛᱟᱦᱚᱞᱮᱱ ᱠᱷᱟᱱ ᱟᱵᱚ ᱵᱚᱱ ᱢᱟᱱᱮ ᱤᱭᱟᱹ ᱟᱵᱚᱱ ᱦᱩᱸ ᱟᱵᱚ ᱱᱚᱣᱟ ᱡᱤᱱᱤᱥᱴᱟᱜ ᱵᱚᱱ ᱤᱭᱟᱹ ᱫᱟᱲᱮᱭᱟᱜᱼᱟ ᱱᱚᱣᱟ ᱡᱤᱱᱤᱥᱴᱟᱜ ᱵᱚᱱ ᱟᱨᱦᱚᱸ ᱵᱚᱱ ᱯᱟᱥᱱᱟᱣ ᱫᱟᱲᱮᱭᱟᱜᱼᱟ ᱟᱨ ᱥᱟᱵ ᱫᱚᱦᱚ ᱫᱟᱲᱮᱭᱟᱜᱼᱟ ᱵᱚᱱ ᱡᱮᱢᱚᱱ ᱦᱩᱭᱩᱜ ᱠᱟᱱᱟ ᱮᱸᱻ ᱮᱢᱟᱱ ᱮᱢᱟᱱ ᱟ ᱟᱹᱛᱩ ᱠᱚ ᱡᱟᱭᱜᱟ ᱠᱚ ᱢᱮᱱᱟᱜᱼᱟ ᱡᱟᱦᱟᱸ ᱠᱚᱨᱮᱱ ᱫᱚ ᱮᱸᱻ ᱡᱩᱣᱟᱹᱱ ᱠᱚᱦᱚᱸ ᱵᱟᱠᱚ ᱵᱟᱲᱟᱭ ᱛᱟᱵᱚᱱᱟ ᱵᱟᱝᱠᱷᱟᱱ ᱩᱱᱠᱩ ᱦᱳᱭ ᱩᱱᱠᱩ ᱠᱚᱦᱚᱸ ᱢᱟᱱᱮ ᱤᱭᱟᱹ ᱦᱩᱭᱩᱜ ᱛᱟᱵᱚᱱᱟ ᱡᱚᱠᱷᱚᱱ ᱵᱚᱱ ᱜᱚᱞᱯᱚᱭᱟᱵᱚᱱ ᱩᱱᱠᱩ ᱠᱚ ᱥᱟᱶ ᱠᱟᱛᱷᱟ ᱞᱟᱹᱭ ᱥᱟᱰᱮ ᱞᱮᱠᱷᱟᱱ ᱛᱟᱦᱚᱞᱮ ᱠᱷᱟᱱ ᱩᱱᱠᱩ ᱦᱚᱸᱠᱚ ᱵᱩᱡᱷᱟᱹᱣᱟᱠᱚ ᱦᱳᱭ
ᱛᱚ ᱱᱮᱛᱟᱨ ᱧᱮᱞᱚᱜ ᱠᱟᱱᱟ ᱡᱮ ᱟᱵᱚ ᱱᱚᱣᱟ ᱥᱟᱱᱛᱟᱲ ᱥᱚᱢᱟᱡᱽ ᱨᱮ ᱢᱟᱱᱮ ᱚᱞᱚᱜ ᱚᱞ ᱯᱟᱲᱦᱟᱣ ᱛᱮ ᱫᱚ ᱟᱹᱰᱤ ᱠᱚ ᱞᱤᱪᱟᱹᱲ ᱜᱮᱭᱟᱵᱚ ᱵᱮᱥᱤᱨ ᱵᱷᱟᱜᱽ ᱜᱮ ᱚᱠᱟ ᱚᱠᱟᱠᱚᱨᱮ ᱟᱵᱚ ᱪᱮᱫ ᱟᱱᱫᱷᱟ ᱧᱤᱱᱫᱟᱹ ᱚᱠᱟᱨᱮ ᱯᱨᱳᱜᱨᱟᱢ ᱚᱠᱟ ᱨᱮ ᱪᱮᱫ ᱚᱱᱟᱜᱮ ᱵᱮᱥᱤᱠᱚ ᱫᱟᱬᱟᱱ ᱠᱟᱱᱟ
ᱦᱟᱺᱰᱤ ᱦᱟᱱᱟ ᱱᱟᱣᱟ ᱚᱱᱟᱛᱮ ᱟᱹᱰᱤ ᱜᱤᱫᱽᱨᱟᱹ ᱚᱞᱚᱜ ᱯᱟᱲᱦᱟᱜ ᱵᱟᱜᱤ ᱠᱮᱫᱟ ᱠᱚ ᱪᱷᱟᱯᱹᱨᱤ ᱮᱱᱮᱡ ᱵᱚ ᱪᱟᱞᱟᱜ ᱠᱟᱱᱟ ᱢᱤᱫ ᱧᱤᱱᱫᱟᱹ ᱵᱚ ᱮᱱᱮᱡ ᱮᱫᱟ ᱦᱤᱡᱩᱜ ᱠᱟᱱᱟ ᱵᱚ ᱟᱨ ᱚᱱᱠᱟᱟᱜᱮ ᱦᱟᱸᱰᱮ ᱱᱟᱰᱮ ᱵᱟᱦᱨᱮ ᱠᱚ ᱜᱚᱴᱟ ᱵᱚᱱ ᱪᱟᱞᱟᱜ ᱠᱟᱱᱟ ᱚᱞᱚᱜ ᱯᱟᱲᱦᱟᱜ ᱥᱮᱫ ᱫᱚ ᱮᱠᱫᱚᱢ ᱚᱱᱠᱟ ᱤᱛᱩᱱ ᱟᱥᱲᱟ ᱵᱟᱵᱚ ᱪᱟᱞᱟᱜᱼᱟ ᱛᱚ ᱱᱚᱝᱠᱟ ᱞᱮᱠᱷᱟᱱ ᱫᱚ ᱪᱤᱠᱟᱹᱛᱮ ᱦᱩᱭᱩᱜᱼᱟ ᱚᱱᱟ ᱛᱮᱜᱮ ᱛᱚ ᱟᱵᱚ ᱥᱟᱱᱛᱟᱲ ᱥᱚᱢᱟᱡᱽ ᱟᱹᱰᱤ ᱯᱟᱹᱴᱷᱩᱣᱟᱹ ᱠᱚ ᱟᱵᱚ ᱴᱷᱤᱠ ᱛᱟᱭᱚᱢ ᱨᱮᱜᱮ ᱢᱮᱱᱟᱜ ᱵᱚᱱᱟ᱾
ᱦᱳᱭ ᱦᱳᱭ ᱟᱨ ᱚᱱᱟ ᱦᱟᱺᱰᱤ ᱦᱟᱺᱰᱤ ᱧᱩ ᱠᱚ ᱦᱚᱸ ᱡᱮᱢᱚᱱ ᱦᱟᱺᱰᱤ ᱠᱚᱫᱚ ᱚᱱᱟ ᱡᱤᱱᱤᱥ ᱫᱚ ᱢᱟᱱᱮ ᱵᱚᱸᱜᱟ ᱞᱮᱠᱟ ᱨᱟᱱ ᱞᱮᱠᱟᱜᱮ ᱵᱷᱟᱜᱮ ᱜᱮᱛᱟ ᱵᱚᱱᱟ ᱢᱟᱱᱮ ᱚᱱᱟ ᱫᱚ ᱟᱫᱚ ᱧᱩ ᱵᱩᱞ ᱦᱟᱹᱵᱤᱡ ᱫᱚ ᱚᱱᱟ ᱦᱚᱸ ᱢᱟᱱᱮ ᱵᱟᱝ ᱵᱷᱟᱜᱮᱭᱟ᱾ ᱚᱱᱟ ᱛᱚ ᱢᱟᱱᱮ ᱮ ᱵᱩᱞ ᱠᱚᱜ ᱟ ᱵᱚᱱ ᱟᱨ ᱵᱩᱞ ᱠᱟᱛᱮᱜ ᱪᱮᱫ ᱠᱚᱵᱚᱱ ᱠᱟᱹᱢᱤᱭᱟ ᱚᱱᱟ ᱦᱚᱸ ᱵᱟᱵᱚᱱ ᱵᱩᱡᱟ᱾ ᱪᱮᱫ ᱠᱚᱵᱚᱱ ᱨᱚᱲᱟ ᱚᱱᱟ ᱦᱚᱸᱵᱚᱱ ᱵᱩᱪ ᱟ ᱢᱮ ᱚᱲᱟᱜ ᱨᱮᱦᱚᱸ ᱡᱟᱦᱟᱱᱟᱜ ᱡᱷᱟᱢᱮᱞᱟ ᱠᱚ ᱚᱱᱠᱟ ᱛᱚ ᱦᱩᱭᱩᱜᱼᱟ᱾ ᱚᱲᱟᱜ ᱠᱚᱨᱮᱜ ᱦᱚᱸ ᱵᱟᱵᱟ ᱦᱚᱲ ᱠᱚ ᱧᱩᱢ ᱵᱩᱞ ᱞᱮᱱᱠᱷᱟᱱ ᱠᱚ ᱪᱮᱫ ᱠᱚ ᱪᱤᱠᱟᱹᱭ ᱪᱮᱫ ᱠᱚ ᱵᱩᱡᱟ᱾ ᱧᱩ ᱠᱟᱛᱮᱜ ᱠᱚ ᱨᱟᱥᱛᱟ ᱫᱷᱟᱨᱮ ᱨᱮᱠᱚ ᱩᱞᱴᱟᱹ ᱠᱟᱜᱼᱟ ᱚᱲᱟᱜ ᱨᱮ ᱦᱮᱡ ᱠᱟᱛᱮᱜ ᱠᱚ ᱠᱷᱟᱹᱯᱟᱹᱨᱤᱜᱼᱟ᱾ ᱟᱫᱚ ᱱᱚᱣᱟ ᱡᱤᱱᱤᱥ ᱫᱚ ᱵᱚᱸᱜᱟ ᱵᱩᱨᱩ ᱟᱨ ᱨᱟᱱᱠᱟᱜ ᱞᱮᱠᱟᱹᱴᱤᱡ ᱚᱱᱟᱜᱮ ᱚᱱᱠᱟᱜᱮ ᱫᱚᱦᱚ ᱞᱟ ᱛᱤᱟᱹ ᱚᱱᱟ ᱠᱷᱚᱱ ᱵᱟᱹᱲᱛᱤ ᱫᱚ ᱵᱮᱯᱟᱨ ᱫᱚ ᱵᱟᱝ ᱞᱟᱠᱛᱤᱭᱟ᱾
ᱛᱚ ᱩᱠᱩᱨᱤᱡ ᱟᱵᱚᱨᱮᱱ ᱠᱚ ᱵᱩᱡᱮᱫ ᱛᱟᱵᱚᱱᱟ ᱱᱚᱣᱟᱜᱮ ᱡᱮᱢᱚᱱ ᱟᱭᱳ ᱦᱚᱲ ᱠᱚ ᱧᱩᱟᱹ ᱦᱟᱴ ᱯᱟᱛᱟᱨᱮ ᱪᱟᱞᱟᱜᱣ ᱠᱚᱜᱼᱟ ᱦᱟᱺᱰᱤ ᱠᱚ ᱟᱠᱷᱨᱤᱧᱟ ᱛᱚ ᱚᱱᱟ ᱫᱚ ᱚᱲᱟᱜ ᱨᱮᱜᱮ ᱥᱚᱵᱟᱜᱼᱟ ᱦᱟᱴ ᱯᱟᱛᱨᱮ ᱪᱟᱭᱛᱮ ᱟᱠᱷᱨᱤᱧᱟᱢ ᱱᱤᱡᱮᱨᱟᱜ ᱢᱤᱫᱴᱟᱝ ᱚᱱᱟ ᱫᱚ ᱡᱮᱛᱩ ᱟᱵᱚ ᱫᱚ ᱵᱚᱸᱜᱟ ᱵᱩᱨᱩ ᱨᱮᱱᱟᱜ ᱡᱤᱱᱤᱥ ᱠᱟᱱ ᱛᱟᱵᱚᱱᱟ ᱵᱚᱸᱜᱟ ᱵᱩᱨᱩ ᱨᱮ ᱵᱚᱸᱜᱟ ᱵᱩᱨᱩ ᱵᱚ ᱵᱮᱵᱟ ᱥᱮᱵᱟ ᱠᱚᱟᱜᱼᱟ ᱚᱱᱟᱛᱮ, ᱚᱱᱟᱜᱮ ᱟᱵᱚ ᱦᱟᱴ ᱦᱟᱴ ᱯᱟᱛᱟᱨᱮ ᱵᱚ ᱟᱹᱷᱨᱤᱧᱟ ᱛᱚ ᱟᱵᱚ ᱟᱵᱚ ᱛᱮᱜᱮ ᱟᱵᱚᱣᱟᱜ ᱢᱟᱱᱮ ᱢᱟᱹᱱ ᱥᱚᱱᱢᱟᱱ ᱵᱚ ᱠᱷᱟᱴᱚᱭᱮᱫᱟ ᱚᱱᱟᱫᱚ᱾
ᱦᱳᱭ ᱦᱳᱭ ᱦᱳᱭ ᱚᱱᱟ ᱡᱤᱱᱤᱥᱴᱟᱜ ᱜᱮ ᱵᱟᱝ ᱤᱭᱟᱹ ᱴᱷᱤᱠᱟ᱾
ᱦᱮᱸ
ᱢᱟᱱᱮ ᱮ ᱚᱱᱟ ᱠᱚ ᱡᱟᱭᱜᱟ ᱨᱮ ᱡᱟᱦᱟᱸ ᱠᱚ ᱟᱫᱚ ᱠᱚ ᱦᱩᱭ ᱦᱚᱪᱚᱭᱟᱠᱚ ᱩᱱᱠᱩ ᱦᱚᱸ ᱫᱟᱭᱤᱛᱛᱚ ᱠᱚ ᱦᱟᱛᱟᱣ ᱞᱟᱜᱟᱜᱼᱟ ᱡᱮ ᱮᱸᱜ ᱱᱚᱣᱟ ᱠᱚ ᱡᱤᱱᱤᱥ ᱫᱚ ᱡᱟᱛᱮ ᱵᱟᱠᱚ ᱟᱠᱷᱨᱤᱧ ᱢᱟᱠᱚ ᱥᱮ ᱪᱮᱫ ᱡᱮ ᱱᱚᱰᱮ ᱫᱚ ᱯᱟᱛᱟ ᱯᱚᱨᱚᱵᱽ ᱜᱮᱵᱚᱱ ᱧᱮᱞᱟᱵᱚᱱ᱾ ᱡᱟᱦᱟᱱᱟᱜ ᱡᱤᱱᱤᱥ ᱵᱚᱱ ᱠᱤᱨᱤᱧᱟ ᱯᱟᱛᱟ ᱯᱚᱨᱚᱵᱽ ᱨᱮ ᱡᱟᱦᱟᱸ ᱮᱱᱮᱡ ᱥᱮᱨᱮᱧ ᱠᱚ ᱦᱩᱭᱩᱜ ᱠᱟᱱᱟ ᱚᱱᱟ ᱚᱱᱠᱟ ᱚᱱᱟ ᱜᱮᱵᱚᱱ ᱛᱮᱜᱮ ᱵᱚᱱ ᱨᱟᱹᱥᱠᱟᱹᱭᱟ᱾ ᱟᱨ ᱚᱱᱮ ᱧᱩ ᱵᱩᱞ ᱠᱟᱛᱮᱜ ᱫᱚ ᱵᱚᱵᱚᱱ ᱤᱭᱟᱹ ᱠᱚᱜᱼᱟ ᱟᱨᱠᱤ᱾ ᱦᱮᱸ ᱯᱟᱛᱟ ᱯᱚᱨᱚᱵᱽ ᱵᱚᱱ ᱪᱟᱞᱟᱜ ᱟᱵᱚᱱ ᱟᱨ ᱱᱩ ᱧᱩ ᱟᱹᱵᱩᱞ ᱠᱟᱛᱮᱫ
ᱜᱚᱴᱟ ᱵᱚ ᱜᱷᱚᱞᱴᱟᱣ ᱠᱚᱜᱼᱟ᱾ ᱚᱱᱠᱟ ᱫᱚ ᱵᱟᱝ ᱡᱩᱛᱩᱜ ᱠᱟᱱ ᱛᱟᱵᱚᱱᱟ ᱥᱮ,
ᱦᱳᱭ ᱚᱱᱟ ᱡᱤᱱᱤᱥ ᱜᱮ ᱟᱹᱰᱤ ᱵᱟᱹᱲᱤᱡᱚᱜᱼᱟ᱾ ᱡᱮᱢᱚᱱ ᱦᱩᱭᱩᱜ ᱠᱟᱱᱟ ᱫᱤᱠᱩᱣᱟᱜ ᱡᱟᱦᱟᱸᱱᱟᱜ ᱠᱚ ᱯᱚᱨᱚᱵᱽ ᱠᱚ ᱦᱩᱭᱩᱜ ᱛᱟᱠᱚᱣᱟ ᱩᱱᱠᱩ ᱫᱚ ᱯᱚᱨᱚᱵᱽ ᱦᱩᱭᱩᱜ ᱠᱟᱱ ᱛᱟᱠᱚᱣᱟ ᱴᱷᱤᱠᱜᱮ ᱠᱤᱱᱛᱩ ᱪᱟᱞᱟᱣ ᱠᱟᱛᱮᱜ ᱫᱚ ᱵᱟᱠᱚ ᱵᱷᱩᱞ ᱠᱚᱜᱼᱟ ᱠᱚ᱾
ᱮᱠᱫᱚᱢ
ᱦᱳᱭ ᱠᱤᱱᱛᱩ ᱟᱵᱚᱣᱟᱜ ᱯᱟᱛᱟ ᱯᱚᱨᱚᱵᱽ ᱦᱩᱭᱩᱜᱼᱟ, ᱪᱟᱞᱟᱣ ᱠᱟᱛᱮᱫ ᱮᱢ ᱧᱮᱞ ᱠᱚᱣᱟ ᱜᱚᱴᱟ
ᱜᱚᱴᱟ ᱨᱟᱥᱛᱟ ᱦᱮᱸ ᱜᱚᱴᱟ ᱨᱟᱥᱛᱟ ᱜᱚᱴᱟ ᱢᱟᱴ ᱚᱠᱚᱭ ᱦᱟᱸᱰᱮ ᱜᱤᱛᱤᱡ ᱟᱠᱟᱱᱟ ᱚᱠᱚᱭᱰᱮ ᱥᱟᱭᱠᱮᱞ ᱛᱮ ᱠᱚᱸᱰᱮᱞ ᱠᱟᱱᱟᱭ᱾ ᱜᱟᱹᱲᱤ ᱛᱮ ᱪᱤᱠᱟᱹ ᱠᱟᱱᱟ ᱦᱟᱱᱰᱮ ᱱᱟᱰᱮ ᱜᱤᱛᱤᱡ᱾
ᱦᱳᱭ, ᱚᱱᱟ ᱡᱮ ᱱᱤᱛᱟᱜ ᱜᱮ ᱢᱟᱱᱮ ᱵᱟᱹᱲᱤᱡᱚᱜᱼᱟ᱾
ᱦᱮᱸ
ᱚᱱᱠᱟ ᱟᱯᱮ ᱚᱱᱛᱮ ᱪᱮᱫ ᱯᱟᱛᱟ ᱠᱚ ᱚᱱᱠᱟ ᱦᱩᱭᱩᱜ ᱜᱮᱭᱟ ᱢᱚᱸᱡᱽ ᱧᱚᱜ?
ᱦᱮᱸ ᱟᱞᱮ ᱥᱮᱫ ᱯᱚᱛᱟ ᱠᱚᱫᱚ ᱚᱱᱠᱟ ᱦᱩᱭᱩᱜ ᱜᱮᱭᱟ ᱫᱷᱚᱵᱟ ᱯᱟᱛᱟ᱾ ᱛᱟᱯᱚᱨ ᱨᱚᱥᱩᱱ ᱯᱟᱛᱟ ᱮᱢᱚᱱ ᱚᱱᱠᱟᱱᱟᱜ ᱯᱟᱛᱟ ᱠᱚ ᱦᱩᱭ ᱯᱟᱲᱟᱜᱼᱟ ᱾ ᱮ ᱵᱷᱮᱜᱟᱨ ᱵᱷᱮᱜᱟᱨ ᱴᱤᱢ ᱨᱮ
ᱚ
ᱟᱨᱚ ᱪᱷᱟᱹᱛᱩᱨ ᱨᱮ ᱚᱱᱟ ᱠᱚ ᱜᱟᱡᱚᱱ ᱠᱚᱨᱮ ᱚᱱᱟ ᱠᱚᱨᱮ ᱦᱚᱸ ᱢᱤᱫᱴᱟᱝ ᱵᱟᱨᱭᱟ ᱯᱟᱛᱟ ᱯᱟᱛᱟ ᱠᱚ ᱚᱱᱠᱟ ᱦᱩᱭ ᱯᱟᱲᱟᱜ ᱜᱮᱭᱟ?
ᱦᱮᱸ ᱜᱚᱝᱠᱮ ᱦᱮᱸ
ᱟᱯᱮ ᱥᱮᱫ ᱫᱚ ᱚᱠᱟᱞᱮᱠᱟ?
ᱦᱮᱸ ᱟᱞᱮ ᱥᱮᱫ ᱦᱚᱸ ᱯᱟᱛᱟ ᱠᱚᱫᱚ ᱦᱩᱭᱩᱜ ᱜᱮᱭᱟ ᱵᱟᱨ ᱯᱮ ᱡᱟᱭᱜᱟ ᱨᱮ ᱾ ᱡᱮᱢᱚᱱ ᱚᱱᱠᱟ ᱢᱚᱡᱽ ᱧᱚᱜ ᱟᱞᱮ ᱥᱩᱨ ᱨᱮ, ᱥᱩᱨ ᱨᱮ ᱚᱱᱠᱟ ᱢᱟᱱᱮ ᱡᱟᱦᱟᱸ ᱠᱚᱨᱮᱜ ᱠᱟᱹᱴᱤᱡ ᱢᱚᱸᱡᱽ ᱧᱚᱜ ᱜᱮ ᱦᱩᱭᱩᱜᱼᱟ ᱚᱱᱠᱟ ᱡᱮᱢᱚᱱ ᱪᱷᱟᱛᱱᱟ ᱯᱟᱛᱟ ᱾ ᱪᱮᱭᱟᱹ ᱯᱟᱲᱟ ᱚᱱᱟ ᱠᱚᱨᱮ ᱫᱚ ᱟᱹᱰᱤ ᱫᱚᱢᱮᱞ ᱫᱚᱢᱮᱞ ᱦᱚᱲ ᱠᱚ ᱦᱩᱭᱩᱜᱼᱟ ᱛᱚ ᱛᱟᱯᱚᱨᱮ ᱦᱮᱸᱮᱱᱮᱡ ᱠᱚ ᱵᱟᱠᱷᱨᱟ ᱠᱚ ᱥᱟᱯᱲᱟᱣ ᱠᱟᱜᱼᱟ ᱠᱚ ᱩᱱᱠᱩ ᱡᱟᱦᱟᱸ ᱮᱱᱮᱡ ᱯᱩᱡᱟ ᱩᱱᱠᱩ ᱵᱷᱟᱲᱟ ᱟᱨᱚ ᱯᱩᱡᱟ ᱩᱱᱠᱩ ᱵᱟᱠᱷᱲᱟ ᱟᱨᱦᱚᱸ ᱯᱨᱟᱭᱤᱡᱽ ᱠᱚᱠᱚ ᱫᱚᱦᱚ ᱠᱟᱜᱼᱟ ᱦᱚᱭ ᱛᱳ ᱯᱩᱭᱥᱟᱹ ᱴᱟᱠᱟ ᱵᱟᱝᱠᱷᱟᱱ ᱚᱱᱠᱟ ᱠᱟᱹᱥᱤ ᱢᱮᱨᱚᱢ ᱚᱱᱠᱟ ᱠᱚ ᱫᱚᱦᱚ ᱠᱟᱜᱼᱟ ᱢᱚᱸᱡᱽ ᱜᱮ ᱦᱩᱭᱩᱜᱼᱟ
ᱦᱳᱭ ᱦᱳᱭ ᱚᱱᱟ ᱡᱤᱱᱤᱥ ᱠᱚᱜᱮ ᱢᱟᱱᱮ ᱵᱷᱟᱜᱮᱭᱟᱜ ᱫᱚ, ᱡᱟᱦᱟᱸ ᱫᱚᱼᱼ ᱦᱮᱸ ᱯᱚᱨᱚᱵᱽ ᱦᱩᱭᱩᱜᱼᱟ ᱯᱚᱨᱚᱵ ᱨᱮ ᱚᱠᱚᱭ ᱵᱷᱟᱜᱤ ᱴᱷᱤᱠ ᱮᱱᱮᱡ ᱥᱮᱨᱮᱧ ᱠᱚᱠᱚ ᱠᱟᱱ ᱛᱟᱵᱚᱱᱟ ᱾ ᱚᱱᱟ ᱩᱱᱠᱩ ᱯᱨᱟᱭᱤᱡᱽ ᱠᱚ ᱤᱭᱟᱹ ᱛᱮ ᱩᱱᱠᱩ ᱢᱟᱱᱮ ᱟᱨᱦᱚᱸ ᱤᱭᱟᱹ ᱮᱢ ᱥᱚᱢᱵᱳᱫᱷᱚᱱᱟ ᱮᱢ ᱾ ᱛᱟᱦᱚᱞᱮ ᱠᱷᱟᱱ ᱢᱟᱱᱮ ᱟᱵᱚᱣᱟᱜ ᱮᱱᱮᱡ ᱥᱮᱨᱮᱧ ᱴᱟᱜ ᱵᱟᱧᱪᱟᱣ ᱛᱟᱦᱮᱱᱟ ᱾
ᱵᱟᱧᱪᱟᱣ ᱫ ᱢᱟᱱᱮ ᱡᱤᱭᱟᱹᱲ ᱜᱮ ᱛᱟᱦᱮᱱ ᱛᱟᱵᱚᱱᱟ ᱡᱮ ᱮᱱᱰᱮᱠᱷᱟᱱ ᱥᱟᱱᱛᱟᱲ ᱵᱟᱠᱚ ᱦᱤᱲᱤᱧᱟ ᱟᱨ ᱱᱤᱛᱚᱜ ᱫᱚ ᱡᱷᱚᱛᱚ ᱜᱮᱛᱚ ᱛᱩᱢᱫᱟᱜ ᱴᱟᱢᱟᱠ ᱛᱚ ᱵᱟᱹᱜᱤ ᱪᱟᱵᱟ